ᱦᱮᱸ᱾
ᱟᱸᱡᱚ ᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱮᱸ ᱛᱚ, ᱪᱮᱫ ᱠᱚᱢ ᱪᱤᱠᱟᱹ ᱵᱟᱲᱟᱭ ᱫᱟᱢ ᱛᱟᱦᱞᱮ?
ᱫᱩᱲᱩᱵ ᱫᱩᱲᱩᱵ ᱵᱟᱲᱟ ᱦᱩᱭ ᱟᱠᱟᱱᱟ ᱵᱮᱨᱟᱥ ᱠᱟᱛᱮᱫ᱾
ᱚ ᱦᱮᱸ ᱤᱧ ᱦᱚᱸ ᱫᱩᱲᱩᱵ ᱠᱟᱹᱱᱤᱧ᱾
ᱚ ᱟᱪᱪᱷᱟ ᱡᱚᱢ ᱵᱟᱲᱟ ᱠᱚ ᱦᱳᱭ ᱱᱟ?
ᱡᱚᱢ ᱵᱟᱲᱟ ᱠᱚᱫᱚ ᱟᱣᱨᱤ ᱦᱳᱭᱳᱜᱼᱟ, ᱟᱢ ᱫᱚ ᱡᱚᱢ ᱵᱟᱲᱟ ᱠᱮᱫ ᱟᱢ?
ᱵᱟᱝ ᱟᱣᱨᱤ ᱦᱳᱭᱳᱜᱼᱟ ᱡᱚᱢ ᱵᱟᱲᱟ ᱠᱚᱫᱚ᱾
ᱦᱩᱸ
ᱦᱮᱸ ᱛᱚ, ᱚ ᱛᱟᱦᱞᱮ ᱟᱯᱮ ᱥᱮᱱ ᱫᱚ ᱛᱮᱦᱮᱧ ᱫᱟᱜ ᱡᱟᱹᱲᱤᱭᱮᱫᱼᱟ ᱥᱮ ᱵᱟᱝ ᱜᱮ?
ᱛᱮᱦᱮᱧ ᱫᱚ ᱫᱟᱜ ᱫᱚ ᱵᱟᱭ ᱡᱟᱹᱲᱤᱜᱼᱟ ᱠᱤᱱᱛᱩ ᱨᱤᱢᱤᱞ ᱠᱟᱜᱼᱟᱭ᱾
ᱚ᱾
ᱟᱯᱮ ᱥᱮᱫ
ᱟᱞᱮ ᱥᱮᱱ ᱦᱚᱸ ᱟᱜ ᱫᱟᱜ ᱠᱮᱫ ᱜᱮᱭᱟᱭ ᱮᱱᱟᱝ ᱟᱜ ᱢᱩᱦᱩᱨᱛᱮ ᱫᱟᱜ ᱠᱮᱫᱟᱭ ᱱᱤᱛᱚᱜ ᱥᱮᱛᱟᱜ ᱫᱚ ᱯᱷᱟᱸᱠᱟ ᱠᱟᱫᱟᱭ, ᱱᱤᱛᱚ ᱵᱟᱝ ᱡᱚᱨᱚᱜ ᱠᱟᱱᱟ ᱫᱟᱜ ᱫᱚ᱾
ᱚ ᱨᱤᱢᱤᱞ ᱟᱠᱟᱫ ᱜᱮᱭᱟᱭ ᱥᱮ?
ᱦᱮᱸ ᱨᱤᱢᱤᱞ ᱫᱚ ᱨᱤᱢᱤᱞ ᱠᱟᱜ ᱜᱮᱭᱟ ᱨᱤᱢᱤᱞ ᱫᱚ ᱵᱟᱝ ᱵᱩᱡᱷᱟᱹᱜ ᱠᱟᱱᱟ᱾ ᱧᱮᱞᱚᱜ ᱠᱟᱱ ᱜᱮᱭᱟ ᱨᱤᱢᱤᱞ ᱫᱚ᱾
ᱦᱸ ᱻ ᱛᱮᱦᱮᱧ ᱫᱚ ᱦᱩᱭᱩᱜ ᱠᱟᱱᱟ ᱠᱟᱹᱴᱤᱡ ᱵᱟᱯᱞᱟ ᱵᱟᱨᱮ ᱛᱮᱞᱟᱝ ᱜᱟᱞ ᱢᱟᱨᱟᱜᱼᱟ᱾
ᱦᱮᱸ ᱛᱚ, ᱟᱯᱮ ᱥᱮᱱ ᱫᱚ ᱛᱟᱦᱞᱮ ᱪᱮᱫ ᱞᱮᱠᱟ ᱵᱟᱯᱞᱟ ᱦᱩᱭᱩᱜ ᱜᱮᱭᱟ? ᱢᱟᱱᱮ ᱪᱮᱫ ᱠᱟ ᱠᱚ ᱵᱟᱯᱞᱟᱜᱼᱟ ᱢᱤᱫ ᱫᱤᱱ ᱠᱚ ᱵᱟᱯᱞᱟᱜᱼᱟ, ᱥᱮ ᱵᱟᱨ ᱫᱤᱱ ᱠᱚ ᱵᱟᱯᱞᱟᱜᱼᱟ?
ᱟᱞᱮ ᱥᱮᱫ ᱫᱚ ᱡᱮᱢᱚᱱ ᱵᱟᱥᱟ ᱵᱟᱯᱞᱟ ᱫᱚ ᱵᱟᱝ ᱦᱩᱭᱩᱜ ᱜᱮᱭᱟ, ᱮᱢᱱᱤ ᱢᱤᱫ ᱧᱤᱫᱟᱹ ᱨᱮᱱᱟᱜ ᱵᱟᱯᱞᱟ ᱠᱟᱱᱟ᱾
ᱛᱚᱵᱩ ᱚᱱᱟ ᱪᱮᱫᱠᱟ ᱪᱮᱫᱠᱟ ᱵᱷᱟᱯ ᱛᱮ ᱦᱩᱭᱩᱜ ᱜᱮ ᱭᱟ᱾
ᱡᱮᱢᱚᱱ ᱯᱳᱭᱞᱳ ᱫᱤᱱ ᱦᱤᱞᱳᱜ ᱫᱚ ᱢᱟᱱᱮ ᱡᱮ ᱦᱤᱞᱳᱜ ᱢᱟᱱᱮ ᱵᱟᱯᱞᱟᱜ ᱮ ᱪᱟᱞᱟᱜᱼᱟ ᱠᱚᱲᱟ ᱜᱤᱫᱽᱨᱟᱹ ᱥᱮ ᱫᱤᱱ ᱫᱚ ᱩᱸᱻ ᱩᱸ ᱥᱮᱛᱟᱜ ᱵᱮᱲᱟ ᱚᱱᱮ ᱟᱛᱳ ᱨᱮᱱ ᱦᱚᱲ ᱠᱚ ᱦᱤᱡᱩᱜ ᱟᱠᱚ ᱛᱟ ᱯᱚᱨᱮ ᱪᱷᱟᱢᱰᱟ ᱠᱚ ᱠᱚ ᱛᱚᱞᱼᱟ ᱤᱱᱟᱹ ᱯᱚᱨᱮ ᱛᱮ ᱩᱸ ᱤᱱᱟᱹ ᱯᱚᱨᱮ ᱛᱮ ᱚᱱᱟ ᱪᱷᱟᱢᱰᱟ ᱠᱚ ᱛᱚᱞ ᱵᱟᱲᱟ ᱦᱩᱭ ᱠᱟᱛᱮᱜ ᱛᱟᱯᱚᱨᱮ᱾ ᱚᱱᱟ ᱦᱚᱸ ᱦᱟᱹᱰᱤ ᱠᱚ ᱪᱚᱰᱚᱨ ᱟᱠᱚ ᱤᱱᱟᱹ ᱯᱚᱨᱮ ᱥᱮ ᱩᱱᱤ ᱥᱩᱱᱩᱢ ᱥᱟᱱᱟᱢ ᱥᱩᱱᱩᱢ ᱥᱟᱥᱟᱝ ᱠᱚᱠᱚ ᱚᱡᱚᱜᱮᱭᱟ ᱠᱚ ᱧᱤᱫᱟᱹ ᱞᱮᱱᱠᱷᱟᱱ ᱜᱮ᱾
ᱚ ᱦᱮᱸ ᱛᱚ ᱛᱟᱦᱞᱮ ᱟᱯᱮ ᱥᱮᱱ ᱫᱚ ᱵᱟᱥᱟ ᱵᱟᱯᱞᱟ ᱫᱚ ᱵᱟᱝ ᱦᱩᱭᱩᱜ ᱜᱮᱭᱟ᱾
ᱵᱟᱝ ᱟᱞᱮ ᱥᱮᱱ ᱫᱚ ᱵᱟᱥᱚ ᱵᱟᱯᱞᱟ ᱫᱚ ᱵᱟᱝ ᱦᱳᱭᱳᱜ ᱜᱮᱭᱟ᱾
ᱚ ᱦᱮᱸ
ᱟᱨ ᱤᱱᱟᱹ ᱯᱚᱨᱮ ᱫᱚ ᱦᱳᱭᱳᱜ ᱠᱟᱱᱟ᱾ ᱩᱱᱤ ᱢᱟᱱᱮ ᱵᱤᱫᱟᱹᱭ ᱮ ᱠᱟᱱᱟ ᱠᱚ ᱟᱡ ᱜᱚᱜᱚ ᱵᱤᱫᱟᱹᱭ ᱭᱟᱭ᱾ ᱪᱟᱞᱟᱜ ᱞᱟᱜᱤᱫ ᱛᱮ᱾
ᱛᱟᱞᱦᱮ ᱟᱯᱮᱥᱮᱫ ᱦᱳᱭ ᱛᱚ ᱟᱯᱮ ᱥᱮ ᱟᱞᱮ ᱥᱮᱫ ᱫᱚ ᱡᱮᱢᱚᱱ ᱠᱚ ᱵᱟᱯᱞᱟᱜᱼᱟ ᱟᱞᱮ ᱥᱮᱫ ᱫᱚ ᱵᱟᱥᱟ ᱵᱟᱯᱞᱟ ᱦᱩᱭᱩᱜᱼᱟ ᱦᱮᱸ᱾ ᱥᱮᱛᱟᱜ ᱥᱮᱛᱟᱜ ᱵᱮᱲᱟ ᱦᱳᱭᱛᱳ ᱦᱤᱞᱤ ᱡᱟᱦᱟᱸᱭᱱ ᱡᱟᱦᱟᱸᱭ ᱢᱟᱱᱮ ᱡᱟᱦᱟᱭ ᱥᱟᱜ ᱵᱟᱯᱞᱟ ᱦᱩᱭᱩᱜ ᱠᱟᱱᱟ ᱦᱳᱭᱛᱳ ᱠᱩᱲᱤ ᱜᱤᱫᱽᱨᱟᱹ ᱵᱟᱝᱠᱷᱟᱱ ᱠᱚᱲᱟ ᱜᱤᱫᱽᱨᱟᱹ ᱠᱚᱲᱟ ᱜᱤᱫᱽᱟᱹ ᱡᱩᱫᱤ ᱛᱟᱦᱮᱱᱟ ᱛᱟᱦᱚᱞᱮ ᱩᱱᱤ ᱦᱚᱸ ᱟᱡᱨᱮ ᱨᱮᱱ ᱦᱤᱞᱤ ᱡᱟᱦᱟᱸᱭ ᱦᱳᱭᱳᱜ ᱛᱟᱭᱟ ᱟᱠᱚᱨᱮᱱ ᱩᱱᱤ ᱩᱱ ᱦᱤᱞᱳᱜ ᱫᱚ ᱩᱱᱤ ᱦᱤᱞᱤ ᱜᱮ ᱩᱢ ᱯᱷᱟᱨᱪᱟᱭᱟ ᱛᱚ ᱩᱢ ᱯᱷᱟᱨᱪᱟ ᱠᱟᱛᱮᱜ᱾ ᱢᱟᱱᱮ ᱩᱱ ᱦᱤᱞᱳᱜ ᱫᱚ ᱟᱫᱚ ᱩᱯᱟᱹᱥ ᱨᱮ ᱛᱟᱦᱮᱱᱟᱭ ᱛᱚ ᱡᱟᱦᱟᱸᱭᱟᱜ ᱵᱟᱯᱞᱟ ᱦᱳᱭᱳᱜᱼᱟ᱾ ᱛᱟᱦᱚᱞᱮ ᱩᱯᱟᱹᱥ ᱨᱮ ᱛᱟᱦᱮᱸ ᱚᱠᱛᱚ ᱫᱚ ᱡᱚᱢ ᱪᱮᱫ ᱦᱚᱸ ᱡᱚᱢ ᱵᱟᱭ ᱜᱟᱱᱚᱜᱼᱟ ᱛᱟᱨ ᱡᱚᱱᱱᱚ ᱟᱫᱚ ᱢᱟᱱᱮ ᱡᱟᱦᱟᱸ ᱛᱤᱱᱟᱹᱜ ᱟᱠᱚᱨᱮᱱ ᱯᱮᱲᱟ ᱠᱚ ᱥᱮ ᱟᱡ ᱢᱟᱢᱟ ᱛᱟᱠᱚ ᱢᱟᱢᱤ ᱛᱟᱠᱚ ᱡᱷᱤ ᱠᱩᱢᱟᱹᱝ
ᱦᱮᱸ ᱦᱮᱸ
ᱡᱟᱦᱟᱸ ᱛᱤᱱᱟᱹᱜ ᱢᱟᱱᱮ ᱡᱚᱢᱟᱜ ᱠᱚᱠᱚ ᱟᱹᱜᱩᱭᱟ᱾ ᱮᱱ ᱦᱤᱞᱟᱹᱜ ᱫᱚ ᱢᱟᱱᱮ ᱩᱱ ᱦᱤᱞᱳᱜ ᱫᱚ ᱚᱱᱟᱜᱮ ᱡᱚᱢ ᱵᱟᱲᱟᱭᱟ ᱚᱱᱟ ᱠᱚ ᱡᱚᱢ ᱵᱟᱲᱟ ᱠᱟᱛᱮ ᱡᱚᱠᱷᱚᱱ ᱟᱹᱭᱩᱵᱚᱜᱼᱟ ᱥᱤᱸᱜᱟᱹᱲ ᱵᱮᱲᱟ᱾ ᱥᱤᱸᱜᱟᱹᱲ ᱚᱠᱛᱚ ᱨᱮ ᱥᱩᱱᱩᱢ ᱥᱟᱥᱟᱝ ᱚᱡᱚᱜ ᱞᱟᱹᱜᱤᱫ ᱛᱮ ᱵᱟᱨᱭᱟ ᱵᱟᱨᱭᱟ ᱵᱟᱝ ᱠᱷᱟᱱ ᱯᱮᱭᱟ ᱛᱟᱛᱨᱤ ᱠᱩᱲᱤ ᱠᱩᱲᱤ ᱜᱤᱫᱽᱨᱟᱹ ᱠᱚ ᱛᱟᱦᱮᱱᱟ ᱡᱟᱦᱟᱸᱭ ᱠᱚᱫᱚ ᱠᱟᱴᱤᱡ ᱠᱟᱴᱤᱡ ᱜᱮᱭᱟ ᱠᱚ ᱢᱟᱱᱮ ᱵᱤᱥᱤ ᱢᱟᱨᱟᱝ ᱵᱤᱥᱤ ᱞᱟᱹᱴᱩ ᱛᱚ ᱵᱟᱝ ᱠᱟᱱᱟ ᱠᱚ ᱳᱭ ᱠᱚ ᱳᱭ ᱟᱨᱠᱤ ᱢᱟᱱᱮ ᱯᱟᱪ ᱥᱟᱛ ᱟᱴ ᱵᱚᱪᱷᱚᱨ ᱨᱮᱱ ᱠᱩᱲᱤ ᱜᱤᱫᱽᱨᱟᱹ ᱩᱱᱠᱩ ᱥᱩᱱᱩᱢ ᱥᱟᱥᱟᱝ ᱚᱡᱚᱜᱠᱚᱣᱟ ᱟᱯᱮ ᱥᱮᱫ ᱫᱚ ᱚᱠᱚᱭ ᱥᱩᱱᱩᱢ ᱥᱟᱥᱟᱝ ᱠᱚᱡᱚᱜ ᱠᱚᱣᱟ ᱡᱟᱦᱟᱸᱭ ᱟᱜ ᱵᱟᱯᱞᱟ ᱦᱳᱭᱳᱜᱼᱟ ᱥᱮ
ᱟᱞᱮ ᱥᱮᱫ ᱫᱚ ᱢᱟᱱᱮ ᱩᱱᱠᱩ ᱢᱟᱱᱮ ᱜᱤᱫᱽᱨᱟᱹ ᱵᱟᱨᱭᱟ ᱠᱚ ᱧᱟᱢ ᱠᱟᱠᱤᱱᱟ᱾ ᱦᱮᱸ ᱩᱱᱠᱤᱱ ᱢᱟᱱᱮ ᱩᱱᱠᱤᱱ ᱜᱮᱠᱚ ᱤᱭᱟᱹ ᱫᱤᱜ ᱦᱚᱪᱚ ᱠᱤᱱᱟ ᱠᱚ᱾
ᱚ
ᱦᱮᱸ
ᱦᱮᱸ ᱛᱚ
ᱛᱟᱦᱚᱞᱮ ᱟᱯᱮ ᱥᱮᱫ ᱫᱚ ᱛᱳᱯᱳ ᱵᱟᱲᱟ ᱠᱚᱫᱚ ᱚᱠᱚᱭ ᱚᱠᱟᱞᱮᱠᱟ ᱛᱳᱯᱳ ᱵᱟᱲᱟ ᱠᱚ ᱦᱩᱭᱩᱜᱼᱟ ᱡᱚᱠᱷᱚᱱ ᱥᱮᱛᱟᱜ ᱵᱮᱲᱟ ᱛᱩᱯᱩ ᱵᱟᱲᱟ ᱠᱚᱣᱟ ᱠᱚ ᱥᱮ ᱛᱚᱠᱷᱚᱱ ᱚᱱᱟᱫᱚ ᱚᱠᱟᱞᱮᱠᱟ ᱚᱠᱟ ᱞᱮᱠᱟᱯᱮ ᱛᱩᱯᱩ ᱵᱟᱲᱟ ᱠᱚᱜᱮᱭᱟ ᱚᱠᱚᱭ ᱛᱩᱯᱩ ᱠᱚᱣᱟᱭ ᱥᱮ ᱚᱠᱟᱮᱠᱟ ᱛᱩᱯᱩᱭᱭᱟᱭ
ᱛᱳᱯᱳ ᱵᱟᱲᱟ ᱫᱚ ᱡᱮᱢᱚᱱ ᱩᱱᱤ ᱟᱡ ᱦᱤᱞᱤᱜᱮ ᱛᱳᱯᱳᱭ ᱭᱟᱭ ᱛᱳᱯᱳ ᱫᱚ ᱟᱫᱚ ᱪᱮᱫ ᱠᱚ ᱞᱲᱹᱭᱟ ᱵᱟᱸᱫᱷ ᱨᱮ ᱛᱳᱯᱳᱭ ᱭᱟᱭ ᱩᱱᱤ ᱫᱚ ᱵᱟᱸᱫᱷ ᱤᱫᱤᱭᱟᱭ᱾ ᱦᱮᱸ ᱵᱟᱸᱫᱽ ᱨᱮ ᱵᱟᱸᱫ ᱠᱷᱚᱱ ᱢᱟᱱᱮ ᱛᱳᱯᱳ ᱟᱜᱩᱭᱭᱟᱭ,
ᱚ ᱦᱮᱸᱛᱚ,
ᱦᱮᱸ
ᱦᱮᱸᱛᱚ,
ᱛᱟᱨᱯᱚᱨ ᱦᱩᱸ,
ᱟᱹᱭᱩᱵ ᱵᱮᱲᱟ ᱫᱚ ᱛᱟᱞᱦᱮ ᱛᱤᱱ ᱚᱠᱛᱚ ᱨᱮ ᱢᱟᱱᱮ ᱵᱟᱹᱦᱩ ᱟᱹᱜᱩ ᱥᱮ ᱡᱟᱶᱟᱭ, ᱵᱤᱫᱟᱹᱭ ᱫᱚ ᱛᱤᱱ ᱚᱠᱛᱚ ᱦᱳᱭᱳᱜᱼᱟ,
ᱡᱮᱢᱚᱱ ᱵᱟᱹᱦᱩ ᱡᱟᱦᱟᱸᱭ ᱢᱟᱱᱮ ᱡᱟᱢ ᱵᱟᱹᱦᱩ ᱟᱹᱜᱩ ᱪᱟᱞᱟᱜ ᱟᱭ, ᱩᱱᱤ ᱫᱚ ᱡᱮᱢᱚᱱ, ᱩᱸ ᱱᱚᱸᱰᱮ ᱛᱟᱲᱟ ᱛᱟᱲᱤ ᱠᱚ ᱥᱟᱹᱫᱟ ᱮᱸᱰᱮ ᱠᱷᱟᱱ ᱛᱟᱲᱟ ᱛᱟᱨᱤ ᱠᱚ ᱥᱮᱱ ᱦᱚᱫᱚᱜᱼᱟ ᱢᱟᱱᱮ ᱡᱟᱦᱟᱸᱭ ᱡᱟᱦᱟᱛᱤᱱᱟᱹᱜ, ᱢᱟᱱᱮ ᱥᱟᱹᱜᱤᱧᱮ ᱪᱟᱞᱟᱜᱼᱟ ᱚᱱᱠᱟ ᱜᱮᱠᱚ ᱚᱸᱰᱚᱝᱚᱜᱼᱟ,
ᱚᱦᱻ
ᱟᱨ ᱡᱮᱢᱚᱱ ᱠᱩᱲᱤ ᱜᱤᱫᱽᱨᱟᱹ ᱠᱷᱮᱛᱨᱚ ᱠᱩᱲᱤ ᱜᱤᱫᱽᱨᱟᱹ ᱠᱷᱮᱛᱨᱮ ᱨᱮᱫᱚ ᱦᱳᱭᱳᱜ ᱠᱟᱱᱟ ᱮᱸᱜ, ᱩᱢ ᱢᱟᱱᱮ ᱵᱮᱲᱟ ᱩᱜ, ᱵᱮᱲᱟ ᱨᱟᱠᱟᱵ ᱚᱠᱛᱚ ᱢᱟᱱᱮ ᱡᱟᱦᱟᱸ ᱞᱮᱠᱟ ᱛᱤᱨᱮ ᱩᱱ ᱦᱚᱸ ᱥᱟᱹᱛᱟᱹᱜᱼᱟ ᱢᱟᱱᱮ ᱚᱱᱠᱟ ᱜᱮᱠᱚ ᱵᱤᱫᱟᱹᱭ ᱠᱚᱣᱟ,
ᱦᱮᱸ ᱚᱱᱛᱮ ᱟᱞᱮ ᱥᱮᱱ ᱦᱚᱸ ᱚᱱᱠᱟ ᱟᱞᱮ ᱥᱮᱫ ᱦᱚᱸ ᱱᱚᱝᱠᱟ ᱜᱮ ᱦᱩᱭ ᱫᱚ ᱦᱩᱭᱩᱜ-ᱟ ᱟᱹᱭᱩᱵ ᱫᱚ ᱡᱚᱠᱷᱚᱱ ᱵᱟᱹᱦᱩ ᱟᱹᱜᱩ ᱠᱚ ᱩᱰᱩᱠᱚᱜ ᱟᱭ, ᱩᱱᱫᱚ ᱦᱚᱳᱭᱛᱳ ᱢᱟᱱᱮ ᱯᱩᱨᱟᱹ ᱩᱱᱟᱹᱜ ᱛᱟᱲᱟᱛᱟᱲᱤ ᱛᱚ ᱥᱚᱢᱵᱷᱚᱵ ᱵᱟᱝ ᱠᱟᱱᱟ ᱛᱚ ᱧᱤᱫᱟᱹ ᱵᱟᱨᱚᱴᱟ ᱮᱠᱴᱟ, ᱛᱮᱫᱚ ᱵᱤᱫᱟᱹᱭᱚᱜ-ᱟ ᱠᱚ, ᱚᱸᱰᱮ ᱠᱷᱚᱱ ᱵᱤᱫᱟᱹᱭᱚᱜᱼᱟ ᱠᱚ ᱛᱟᱯᱚᱨᱮ ᱟᱞᱮ ᱥᱮᱫ ᱫᱚ ᱵᱟᱥᱟ ᱵᱟᱯᱞᱟ ᱦᱩᱭᱩᱜᱼᱟ ᱢᱤᱫ ᱧᱤᱫᱟᱹ ᱵᱟᱥᱟ ᱢᱤᱫ ᱧᱤᱫᱟᱹ ᱢᱟᱱᱮ ᱢᱤᱫ ᱧᱤᱫᱟᱹ ᱛᱮ, ᱞᱟ ᱪᱟᱞᱟᱜ ᱦᱩᱭᱩᱜ-ᱟ ᱛᱚ, ᱛᱟᱨ ᱡᱚᱱᱱᱚ ᱱᱚᱰᱮ ᱠᱷᱚᱱ ᱪᱟᱞᱟᱣ ᱠᱟᱛᱮᱜ ᱦᱟᱸᱰᱮ ᱫᱚ ᱢᱤᱫ ᱫᱤᱱ ᱥᱟᱨᱟᱫᱤᱱ ᱢᱟᱱᱮ ᱥᱟᱨᱟᱫᱤᱱᱚᱢᱟᱱ ᱢᱤᱫ ᱫᱤᱱ ᱫᱚ ᱛᱟᱦᱮᱸᱱᱟᱠᱚ,
ᱛᱟᱨᱯᱚᱨᱮ ᱵᱟᱯᱞᱟ ᱠᱚ ᱦᱩᱭ ᱵᱟᱲᱟ ᱠᱟᱛᱮᱫ ᱛᱟᱨᱯᱚᱨᱮᱨ ᱫᱤᱱ ᱵᱷᱳᱨ ᱛᱮ ᱵᱟᱝ, ᱠᱷᱟᱡ ᱧᱤᱫᱟᱹ ᱵᱮᱲᱟ ᱵᱤᱫᱟᱹᱭ ᱠᱚᱣᱟ ᱠᱚ ᱦᱟᱸᱰᱮ,
ᱟᱪᱪᱷᱟ,
ᱛᱟᱦᱞᱮ ᱟᱯᱮ ᱥᱮᱫ ᱫᱚ ᱵᱟᱥᱟ ᱵᱟᱥᱟ ᱵᱟᱯᱞᱟ ᱵᱟᱝ ᱦᱳᱭᱼᱟ ᱢᱤᱫ ᱫᱤᱱ ᱛᱮ ᱵᱟᱯᱞᱟ ᱦᱳᱭᱳ ᱜᱮᱭᱟ ᱛᱟᱦᱞᱮ, ᱡᱟᱦᱟᱸᱭ ᱡᱤᱭᱟᱹᱛ ᱠᱚ ᱵᱟᱨᱮ ᱛᱮ ᱠᱚ ᱥᱮᱱᱚᱜ ᱟᱠᱚ ᱩᱱᱠᱩ ᱫᱚ ᱛᱟᱦᱚᱞᱮ ᱚᱠᱟ ᱦᱤᱞᱳᱜ ᱠᱚ ᱥᱮᱱᱚᱜ ᱜᱮᱭᱟ ᱢᱤᱫ ᱫᱤᱱ ᱛᱮ ᱥᱮ ᱥᱮ ᱟᱞᱟᱫᱟ ᱟᱞᱟᱫᱟ?
ᱩᱱᱠᱩ ᱫᱚ ᱩᱱᱠᱩ ᱫᱚ ᱦᱳᱭᱳᱜ, ᱤᱭᱟᱹ ᱢᱟᱱᱮ ᱡᱟᱦᱟᱸᱭ ᱩᱱᱤ ᱵᱟᱯᱞᱟᱭ ᱥᱮᱱ ᱠᱟᱱᱟ ᱢᱟᱱᱮ ᱩᱱᱤ, ᱛᱚ ᱢᱟᱱᱮ ᱚᱱᱟ ᱧᱤᱫᱟᱹ ᱨᱮᱜᱮ ᱵᱟᱯᱞᱟ ᱦᱩᱭᱩᱜ ᱛᱟᱭᱟ ᱧᱤᱫᱟᱹ ᱵᱷᱤᱛᱨᱤ ᱨᱮᱜᱮ, ᱛᱟᱨᱯᱚᱨᱮ ᱛᱟᱨᱯᱚᱨᱮ ᱥᱮᱛᱟᱜ ᱩᱱᱤ ᱫᱚᱠᱚ ᱵᱤᱫᱟᱹᱭᱮ ᱠᱟᱱᱟ ᱩᱱᱤ ᱵᱤᱫᱟᱹᱭ ᱯᱚᱨᱮ, ᱩᱱᱠᱩ ᱦᱚᱸ ᱢᱟᱱᱮ ᱤᱱᱟᱹ ᱯᱚᱨᱮ ᱜᱮᱠᱚ ᱢᱟᱱᱮᱥ, ᱥᱟᱹᱛ ᱥᱟᱹᱛᱟᱹᱜ ᱟᱠᱚ ᱟᱨ ᱩᱱᱠᱩ ᱦᱚᱸᱠᱚ ᱪᱟᱞᱟᱜ ᱟᱠᱚ,
ᱚ
ᱩᱸ
ᱦᱮᱸ ᱛᱚᱻ
ᱟᱯᱮᱥᱮᱫ ᱛᱤᱨᱮᱠᱚ ᱪᱟᱞᱟᱜ ᱜᱮᱭᱟ ᱛᱟᱦᱚᱞᱮ ᱵᱟᱥᱟ ᱵᱟᱯᱞᱟ ᱫᱚ,
ᱵᱟᱥᱟ ᱵᱟᱯᱞᱟ ᱱᱚᱸᱰᱮ ᱠᱷᱚᱡ ᱢᱟᱱᱮ ᱡᱟᱦᱟᱸᱭ ᱵᱟᱹᱦᱩ ᱟᱹᱜᱩ ᱥᱮᱱᱚᱜ ᱠᱟᱱᱟᱭ ᱩᱱᱤ ᱫᱚ ᱩᱱᱤ, ᱩᱰᱩᱠᱚᱜᱼᱟᱭ ᱦᱳᱭᱛᱳ ᱚᱲᱟᱜ ᱨᱮ ᱟᱹᱭᱩᱵ ᱧᱤᱫᱟᱹ ᱮᱠᱴᱟ ᱫᱩᱴᱟ ᱵᱟᱡᱟᱣ ᱜᱚᱫᱚᱜᱼᱟ ᱛᱟᱯᱚᱨᱮ ᱦᱟᱸᱰᱮ ᱥᱮᱱ ᱠᱟᱛᱮ ᱵᱟᱯ, ᱵᱟᱯᱞᱟ ᱠᱩ ᱦᱩᱭ ᱵᱟᱲᱟ ᱠᱟᱛᱮᱫ ᱵᱟᱯᱞᱟ ᱦᱩᱭ ᱵᱟᱲᱟᱛᱮᱫ, ᱳᱭ ᱟᱨᱠᱤ ᱚᱸᱰᱮ ᱦᱚᱸ ᱳᱭ ᱫᱩᱴᱟ ᱛᱤᱱᱴᱟ ᱵᱟᱝ, ᱠᱷᱟᱱ ᱚᱱᱠᱟ ᱵᱟᱨᱚᱴᱟ ᱮᱠᱴᱟ ᱚᱱᱠᱟ ᱜᱮ ᱢᱟᱱᱮ ᱚᱸᱰᱮ ᱠᱷᱚᱡ ᱛᱤᱨᱮ ᱥᱟᱹᱛ ᱠᱚ ᱦᱩᱭᱩᱜ ᱛᱟᱠᱚ ᱚᱱᱟᱯᱟᱨᱮ ᱵᱤᱫᱟᱹᱭ ᱠᱚᱣᱟ ᱠᱚ,
ᱟᱪᱪᱷᱟ ᱟᱨ ᱡᱤᱭᱟᱹᱛ ᱵᱟᱨᱮᱛ ᱫᱚ ᱢᱟᱱᱮ ᱛᱤ ᱨᱮᱠᱚ ᱥᱮᱱᱚᱜ ᱜᱮᱭᱟ,
ᱩᱱᱠᱩ ᱫᱚ ᱦᱤᱡᱩᱜ ᱟᱠᱚ, ᱩᱱ ᱡᱮ ᱦᱤᱞᱳᱜ ᱢᱟᱱᱮ ᱵᱟᱹᱦᱩ ᱵᱚᱞᱚᱭᱮᱱᱟᱭ ᱱᱚᱸᱰᱮ ᱡᱟᱶᱟᱭ ᱚᱲᱟᱜ ᱨᱮ ᱵᱟᱹᱦᱩ ᱵᱚᱞᱚ ᱠᱟᱛᱮᱫ, ᱚᱱᱟ ᱯᱚᱨᱮ ᱳᱭ ᱟᱨᱠᱤ, ᱢᱟᱱᱮ ᱵᱟᱨᱯᱮ ᱜᱷᱚᱱᱴᱟ ᱯᱚᱨᱮ ᱠᱷᱟᱡ ᱜᱮ ᱩᱱᱠᱩ ᱦᱚᱸ ᱡᱚᱫᱤ ᱩᱱᱠᱩ ᱦᱚᱸᱠᱚ ᱥᱮᱴᱮᱨᱚᱜᱼᱟ ᱠᱚ, ᱢᱟᱱᱮ ᱵᱮᱥᱤ ᱛᱚ ᱵᱟᱝ ᱠᱚ ᱞᱮᱴᱟ ᱡᱮ, ᱟᱹᱰᱤ ᱜᱷᱟᱹᱲᱤᱡ ᱯᱚᱨᱮ ᱠᱚ ᱥᱮᱱᱚᱜᱼᱟ ᱚᱱᱠᱟ ᱫᱚ ᱵᱟᱝ ᱵᱟᱹᱦᱩ ᱥᱮᱴᱮᱨᱱᱟ ᱱᱚᱰᱮ ᱛᱟᱨᱯᱚᱨᱮ ᱦᱟᱸᱰ ᱠᱷᱚᱱ ᱦᱚᱸ ᱵᱟᱹᱦᱩ ᱥᱟᱶ ᱥᱟᱶ ᱛᱮᱜᱮ ᱢᱟᱱᱮ, ᱵᱟᱨᱯᱮ ᱜᱷᱚᱱᱴᱟ ᱯᱚᱨᱮ ᱠᱷᱟᱡ ᱜᱮ ᱩᱱᱠᱩ ᱦᱚᱸ ᱵᱚᱞᱚᱜ ᱟᱠᱚ, ᱟᱯᱮᱥᱮᱫ ᱫᱚ ᱛᱤᱱᱟᱹᱜ ᱜᱟᱱ ᱞᱮᱴ ᱠᱟᱛᱮ ᱦᱤᱡᱩᱜ ᱜᱮᱭᱟ ᱠᱚ,
ᱟᱞᱮ ᱥᱮᱫ ᱫᱚ ᱠᱟᱹᱴᱤᱡ ᱞᱮᱴ ᱜᱮ ᱦᱩᱭᱩᱜ ᱜᱮᱭᱟ ᱢᱟᱱᱮ ᱳᱭ ᱢᱟᱡᱟᱱ ᱠᱚᱛᱮ ᱫᱚᱠᱚ ᱵᱚᱞᱚᱱ ᱜᱮᱭᱟ, ᱡᱮᱢᱚᱱ ᱡᱩᱫᱤ ᱵᱟᱨᱚᱴᱟ ᱠᱚᱥᱮᱡ ᱩᱱᱠᱩ ᱠᱚ, ᱵᱟ ᱫᱚᱥᱴᱟ ᱮᱜᱟᱨᱚᱴᱟ ᱥᱮᱫ ᱠᱚ ᱵᱤᱫᱟᱹᱭ ᱠᱮᱫ ᱠᱚᱣᱟ, ᱛᱟᱦᱞᱮ ᱩᱱᱠᱩ ᱠᱚ ᱩᱱᱠᱩ ᱠᱚ ᱩᱰᱩᱝᱚᱜᱼᱟ ᱳᱭ ᱮᱠᱴᱟ ᱫᱩᱴᱟ ᱥᱮᱫ,
ᱚᱻ
ᱦᱩᱸ
ᱦᱮᱸ ᱛᱚ,
ᱛᱟᱨᱯᱚᱨᱮ ᱞᱮ ᱵᱟᱥᱟ ᱵᱟᱯᱞᱟ ᱦᱩᱭᱩᱜᱼᱟ ᱛᱟᱦᱚᱞᱮ ᱵᱷᱚᱡᱽ ᱫᱚ ᱛᱤᱥ ᱯᱮ ᱮᱢᱟ ᱠᱚᱣᱟ,
ᱵᱷᱚᱡ ᱛᱚ ᱡᱮᱦᱤᱞᱳᱜ ᱦᱟᱸᱰᱮ ᱠᱷᱚᱡ ᱡᱮ ᱦᱤᱞᱳᱜ ᱵᱟᱦᱩᱭ ᱵᱚᱞᱚᱱᱟ ᱱᱚᱸᱰᱮ, ᱩᱱ ᱦᱤᱞᱳᱜ ᱱᱚᱸᱰᱮ ᱫᱚ ᱵᱷᱳᱡᱽ ᱟᱨ ᱦᱟᱸᱰᱮ ᱫᱚ, ᱦᱟᱸᱰᱮ ᱡᱟᱦᱟᱸᱨᱮ ᱡᱟᱦᱟᱸ ᱠᱷᱚᱡ ᱵᱟᱹᱦᱩᱭ ᱥᱮᱴᱮᱨᱚᱜ ᱠᱟᱱᱮ ᱚᱱᱟᱸᱰᱮ ᱢᱟᱱᱮ ᱵᱟᱹᱦᱩ ᱛᱟᱠᱚ ᱟᱛᱳ ᱨᱮᱫᱚ ᱚᱸᱰᱮ ᱫᱚ, ᱡᱮ ᱦᱤᱞᱳᱜ ᱡᱟᱶᱟᱭ ᱱᱚᱰᱮ ᱠᱷᱚᱱ ᱥᱮᱱᱚᱜ ᱟᱭ ᱵᱟᱹᱦᱩ ᱟᱹᱜᱩ ᱩᱱ ᱦᱤᱞᱳᱜ ᱦᱩᱭᱩᱜᱼᱟ ᱟᱯᱮᱥᱮᱫ ᱫᱚ ᱛᱟᱦᱚᱞᱮ, ᱨᱮᱱᱟᱜ-ᱟ ᱱᱮᱻ ᱵᱟᱯᱞᱟ ᱨᱮᱱᱟᱜ ᱢᱩᱬᱩᱛ ᱡᱤᱱᱤᱥ ᱫᱚ ᱥᱤᱸᱨᱟᱹ ᱫᱟᱱ ᱥᱤᱸᱫᱽᱨᱟᱹᱫᱟᱱ ᱠᱟᱱᱟ ᱛᱟᱦᱟᱞᱮ ᱚᱱᱟ ᱫᱚ ᱛᱤᱱ ᱚᱠᱛᱚ ᱦᱳᱭᱩᱜ ᱜᱮᱭᱟ ᱟᱹᱭᱩᱵ ᱥᱮ ᱼᱼ ᱥᱮᱛᱟᱜ ᱥᱮ ᱚᱱᱠᱟ ᱥᱤᱸᱜᱟᱹᱲ ᱵᱮᱲᱟ ᱥᱮ ᱵᱷᱳᱨ ᱵᱮᱲᱟ ᱛᱤᱱᱟᱹᱜ ᱚᱠᱛᱚ ᱨᱮ?
ᱩᱸ ᱥᱤᱸᱫᱽᱨᱟᱹ ᱫᱟᱱ ᱫᱚ ᱡᱮᱢᱚᱱ ᱵᱮᱲᱟ ᱟᱣᱨᱤ ᱨᱟᱠᱟᱵ ᱨᱮᱜᱮ ᱨᱟᱠᱟᱵ ᱞᱟᱦᱟ ᱨᱮᱜᱮ ᱦᱩᱭᱩᱜᱼᱟ। ᱟᱞᱮ ᱥᱮᱫ ᱫᱚ, ᱟᱯᱮ ᱥᱮᱫ ᱪᱮᱫᱠᱟ ᱦᱩᱭᱩᱜ ᱜᱮᱭᱟ ᱚᱱᱟ ᱫᱚ?
ᱟᱞᱮ ᱥᱮᱱ ᱫᱚ ᱦᱩᱭᱩᱜᱼᱟ ᱚᱱᱟ ᱫᱚ ᱡᱚᱠᱷᱚᱱ ᱦᱟᱱᱮ ᱵᱮᱰᱟ ᱱᱟᱥᱮ ᱱᱟᱥᱮ ᱨᱟᱠᱟᱵ ᱠᱚᱜᱼᱟᱭ ᱟᱨᱟᱜ ᱜᱮ ᱵᱷᱳᱨ ᱢᱟᱱᱮ ᱵᱷᱳᱨ ᱠᱷᱚᱱᱟᱜ ᱥᱮᱛᱟᱜ ᱢᱟᱨᱥᱟᱞ ᱛᱚᱨᱟ, ᱡᱚᱠᱷᱚᱱ ᱵᱮᱲᱟ ᱨᱟᱠᱟᱵ ᱟᱭ ᱵᱮᱲᱟ ᱵᱮᱲᱟ ᱨᱟᱠᱟᱵ ᱚᱠᱛᱚ ᱩᱱ ᱥᱚᱢᱚᱭ ᱥᱤᱸᱫᱽᱨᱟᱹ ᱫᱟᱱ ᱦᱩᱭᱩᱜᱼᱟ, ᱯᱟᱹᱦᱤᱞ ᱦᱚᱲ ᱠᱚ ᱞᱟᱹᱭᱟ ᱼᱼ ᱪᱮᱛᱟ ᱥᱤᱸᱫᱽᱨᱟᱹ ᱫᱟᱱ ᱦᱩᱭ ᱚᱠᱛᱚ ᱫᱚ ᱢᱟᱱᱮ ᱵᱮᱲᱟ ᱡᱩᱫᱤ ᱵᱮᱲᱟ ᱨᱟᱠᱟᱵ ᱚᱠᱛᱚ ᱥᱤᱸᱫᱽᱨᱟᱹ ᱫᱟᱱ ᱦᱩᱭ ᱜᱮ ᱵᱷᱟᱜᱮᱭᱟ। ᱚᱱᱟ ᱜᱮ ᱞᱟᱹᱭᱟ ᱠᱚ ᱥᱤᱸᱫᱽᱨᱟᱹ ᱫᱟᱱ ᱨᱮᱱ
ᱞᱟᱹᱭᱟ ᱠᱚ ᱚᱱᱟᱜᱮ ᱥᱤᱸᱫᱨᱟᱹ ᱫᱟᱱ ᱨᱮᱱᱟᱜ ᱫᱚ ᱢᱟᱱᱮ ᱡᱚᱛᱷᱟᱛ ᱚᱠᱛᱚ ᱠᱟᱱᱟ ᱢᱮᱱᱛᱮ, ᱤᱱᱟᱹ ᱚᱠᱛᱚ ᱨᱮ ᱥᱤᱸᱫᱽᱨᱟᱹ ᱫᱟᱱ ᱦᱩᱭ ᱞᱮᱱᱠᱷᱟᱱ ᱡᱟᱦᱟᱸᱭ ᱟᱛᱮ ᱡᱟᱦᱟᱸᱭᱟᱜ ᱵᱟᱯᱞᱟ ᱦᱩᱭᱩᱜ ᱠᱟᱱᱟ ᱥᱮ ᱡᱟᱦᱟᱸᱭᱮ ᱵᱟᱯᱞᱟᱭᱮᱫ ᱠᱤᱱᱟ ᱵᱚᱱ ᱩᱱᱠᱤᱱ ᱩᱱᱠᱤᱱ ᱦᱚᱸ ᱱᱟᱯ ᱯᱟᱭ ᱛᱮᱠᱤᱱ ᱛᱟᱦᱮᱸ ᱫᱟᱲᱮᱭᱟᱜᱼᱟ ᱥᱮ ᱨᱟᱹᱥᱠᱟᱹ ᱨᱮᱠᱤᱱ ᱛᱟᱦᱮᱱᱟ, ᱢᱟᱱᱮ ᱩᱱᱠᱤᱱ ᱢᱩᱫᱽᱨᱮ ᱠᱳᱱᱳ ᱨᱚᱠᱚᱢ ᱠᱳᱱᱳ ᱨᱚᱠᱚᱢᱷ ᱛᱟᱯᱟᱢ ᱠᱷᱟᱹᱯᱟᱹᱨᱤ ᱠᱚ ᱵᱟᱭ ᱦᱩᱭᱩᱜᱼᱟ ᱚᱱᱟᱛᱮ ᱞᱟᱹᱭ ᱠᱚᱼᱟ ᱤᱱᱟᱹ ᱴᱟᱭᱤᱢ ᱫᱚ ᱢᱚᱱᱮ ᱥᱤᱸᱝᱨᱟᱹ ᱫᱟᱨᱮ ᱨᱮᱱᱟᱜ ᱢᱤᱫᱴᱮᱱ ᱯᱨᱮᱥ ᱴᱟᱜ ᱢᱟᱱᱮ ᱵᱷᱟᱜᱮ ᱴᱟᱭᱤᱢ ᱠᱟᱱᱟ᱾
ᱟᱯᱮ ᱥᱮᱫ ᱫᱚ ᱠᱟᱹᱴᱤᱡ ᱡᱩ ᱡᱩᱫᱟᱹ ᱫᱷᱟᱨᱟ ᱜᱮ ᱦᱩᱭᱩᱜ ᱜᱮᱭᱟ।
ᱛᱚ ᱟᱞᱮ ᱥᱮᱫ ᱫᱚ ᱡᱩᱫᱟᱹ ᱫᱷᱟᱨᱟ ᱟᱫᱚ ᱴᱚᱴᱷᱟ ᱚᱱᱩᱥᱟᱨ ᱛᱮ ᱵᱷᱤᱱᱟᱹ ᱵᱷᱤᱱᱟᱹ ᱡᱟᱭᱜᱟᱮ ᱵᱷᱤᱱᱟᱹ ᱵᱷᱤᱱᱟᱹ ᱞᱮᱠᱟ ᱦᱩᱭᱩᱜᱼᱟ। ᱟᱯᱮᱥᱮᱫ ᱡᱮᱢᱚᱱ ᱟᱯᱮᱥᱮᱫ ᱫᱚ ᱵᱟᱥᱟ ᱵᱟᱯᱞᱟ ᱵᱟᱭ ᱦᱩᱭᱩᱜᱼᱟ?
ᱵᱟᱝ ᱦᱩᱭᱩᱜᱼᱟ ᱟᱞᱮᱥᱮᱫ ᱫᱚ।
ᱟᱫᱚ ᱟᱞᱮ ᱥᱮᱫ ᱫᱚ ᱵᱟᱥᱟ ᱵᱟᱯᱞᱟ ᱦᱩᱭᱩᱜᱼᱟ।
ᱟᱪᱪᱷᱟ ᱟᱨ ᱡᱮᱢᱚᱱ ᱵᱟᱯᱞᱟ, ᱵᱟᱯᱞᱟ ᱵᱟᱯᱞᱟᱭ ᱪᱟᱞᱟᱜ ᱠᱟᱱᱟ᱾ᱦᱮᱸ ᱥᱮ ᱩᱱᱠᱩ ᱵᱟᱯᱞᱟ ᱥᱟᱞᱟᱜ ᱡᱟᱦᱟᱸᱭ ᱵᱟᱹᱨᱭᱟᱹᱛ ᱠᱚᱠᱚ ᱥᱮᱱᱚᱜ ᱠᱟᱱᱟ ᱩᱱᱠᱩ ᱫᱚ ᱢᱟᱱᱮ ᱪᱟᱞᱟᱣ ᱚᱠᱛᱚ ᱢᱟᱱᱮ ᱟᱠᱚ ᱞᱟᱹᱜᱤᱫ ᱢᱟᱱᱮ ᱡᱚᱢᱟᱜ ᱠᱚ ᱤᱫᱤ ᱛᱚᱨᱟᱭᱟ ᱥᱮ? ᱦᱟᱸᱰᱮ ᱡᱚᱢᱟᱜ ᱠᱚ ᱮᱢᱟ ᱠᱚᱣᱟ?
ᱡᱚᱢᱟᱜ ᱫᱚ ᱦᱟᱸᱰᱮ ᱫᱚ ᱵᱟᱝ ᱠᱚ ᱮᱢᱟ ᱠᱚᱣᱟ᱾ ᱡᱚᱢᱟᱜ ᱫᱚ ᱱᱤᱡᱮ ᱠᱷᱚᱱ ᱜᱮ ᱤᱫᱤ ᱛᱚᱨᱟᱭᱟᱠᱚ᱾ ᱟᱨ ᱢᱤᱫᱴᱮᱱ ᱤᱭᱟᱹ ᱠᱚ ᱤᱫᱤ ᱛᱚᱨᱟᱭᱟ ᱥᱩᱠᱨᱤ ᱵᱟᱝᱠᱷᱟᱡ ᱢᱮᱨᱚᱢ ᱡᱟᱦᱟᱸᱭ ᱵᱟᱱᱟᱜ ᱮᱭᱟᱠᱚ᱾ ᱢᱟᱱᱮ ᱩᱱᱤ ᱜᱚᱡᱮᱭᱟᱠᱚ ᱛᱟᱨᱯᱚᱨᱮ ᱚᱱᱟᱜᱮ ᱚᱱᱟ ᱱᱚᱣᱟ ᱩᱱᱤ ᱜᱚᱡ ᱯᱚᱨᱮ ᱚᱱᱟ ᱦᱟᱹᱴᱤᱧ ᱟᱠᱚ᱾ ᱵᱟᱨ ᱵᱟᱨ ᱡᱟᱭᱜᱟ ᱨᱮ ᱦᱟᱸᱰᱮᱱ ᱦᱟᱸᱰᱮᱱ ᱦᱚᱲ ᱞᱟᱹᱜᱤᱫ ᱠᱟᱹᱴᱤᱡ ᱟᱨ ᱟᱠᱚ ᱞᱟᱹᱜᱤᱫ ᱠᱟᱹᱴᱤᱡ᱾ ᱚᱱᱟ ᱦᱟᱹᱴᱤᱧ ᱯᱚᱨᱮ ᱚᱱᱟᱜᱮ ᱤᱥᱤᱱ ᱵᱟᱥᱟᱝ ᱠᱟᱛᱮᱫ ᱡᱚᱢᱟᱠᱚ᱾ ᱡᱚᱢ ᱫᱚ ᱦᱟᱸᱰᱮ ᱫᱚ ᱵᱟᱝᱠᱚ ᱮᱢᱟ ᱠᱚᱣᱟ ᱵᱟᱹᱨᱭᱟᱹᱛ ᱠᱚᱫᱚ। ᱟᱯᱮ ᱥᱮᱫ ᱫᱚ ᱪᱮᱫ ᱞᱮᱠᱟ ᱮᱢᱟ ᱠᱚ ᱜᱮᱭᱟ ᱠᱚ ᱥᱮ ᱤᱫᱤ ᱜᱮᱭᱟ ᱠᱚ?
ᱟᱞᱮ ᱥᱮᱫ ᱫᱚ ᱡᱮᱢᱚᱱ ᱩᱸᱜ ᱢᱤᱫ ᱫᱤᱱ ᱧᱤᱫᱟᱹ ᱨᱮᱱᱟᱜ ᱵᱟᱯᱞᱟ ᱛᱚ ᱟᱫᱚ ᱚᱱᱟ ᱫᱟᱠᱟ ᱠᱚᱫᱚ ᱵᱟᱝᱠᱚ ᱤᱥᱤᱱ ᱜᱮᱭᱟ ᱠᱷᱟᱹᱡᱟᱹᱲᱤ ᱠᱚ ᱤᱫᱤ ᱛᱚᱨᱟ ᱠᱟᱜ ᱜᱮᱭᱟ᱾ ᱠᱷᱟᱹᱡᱟᱹᱲᱤ ᱥᱟᱶᱛᱮ ᱡᱟᱦᱟᱸᱱᱟᱜ ᱜᱮ ᱚᱱᱟ ᱡᱚᱢ ᱤᱭᱟᱹ ᱢᱟᱱᱮ ᱚᱱᱟ ᱠᱷᱟᱹᱡᱟᱹᱲᱤ ᱥᱟᱞᱟᱜ ᱡᱚᱢᱟᱜ ᱞᱟᱹᱜᱤᱫ ᱠᱚ ᱤᱫᱤ ᱠᱟᱜᱼᱟ᱾ ᱟᱨ ᱦᱟᱸᱰᱮ ᱡᱮᱢᱚᱱ ᱚᱱᱟ ᱱᱤᱭᱚᱢ ᱠᱟᱱᱟ ᱡᱮ ᱩᱸᱜ ᱵᱟᱹᱨᱭᱟᱹᱛ ᱠᱚ ᱢᱟᱱᱮ ᱥᱟᱛᱴᱤ ᱫᱟ ᱤᱭᱟᱹ ᱠᱚ ᱧᱟᱢᱟ ᱥᱟᱛᱴᱤ ᱯᱟᱛᱲᱟ ᱫᱟᱠᱟ ᱠᱚ ᱧᱟᱢᱟ᱾ ᱚᱱᱟ ᱫᱚ ᱥᱟᱛᱴᱤ ᱯᱟᱛᱲᱟ ᱫᱟᱠᱟ ᱫᱚ ᱠᱚ ᱮᱢᱟ ᱠᱚᱣᱟ ᱚᱱᱟ ᱫᱚ ᱦᱟᱹᱴᱤᱧ ᱠᱟᱛᱮ ᱠᱚ ᱡᱚᱢᱟ᱾
ᱚᱸ ᱦᱮᱸ ᱮᱱᱛᱮ,
ᱦᱩᱸ,
ᱟᱯᱮ ᱥᱮᱫ ᱫᱚ ᱵᱟᱯᱞᱟ ᱨᱮ ᱡᱟᱦᱟᱸ ᱴᱟᱠᱟ ᱞᱟᱜᱟᱜᱼᱟ ᱜᱚᱱᱚᱝ ᱴᱟᱠᱟ ᱠᱚ ᱢᱮᱛᱟᱜ ᱚᱱᱟ ᱫᱚ ᱛᱤᱱᱟᱹᱜ ᱪᱮᱫ ᱞᱮᱠᱟ ᱠᱚ ᱦᱟᱛᱟ, ᱛᱟᱭ ᱜᱮᱭᱟ ᱥᱮ ᱜᱚᱱᱚᱝ ᱢᱤᱦᱩ ᱠᱚ ᱞᱟᱜᱟᱜᱼᱟ ᱚᱱᱟ ᱫᱚ ᱛᱤᱱᱟᱹᱜ ᱜᱟᱱ ᱠᱚ ᱞᱟᱜᱟᱜᱼᱟ ᱥᱮ ᱪᱮᱫ ᱞᱮᱠᱟ ᱠᱚ ᱮᱢ ᱜᱮᱭᱟ?
ᱟᱞᱮᱥᱮᱫ ᱫᱚ ᱡᱮᱢᱚᱱ ᱜᱚᱱᱚᱝ ᱴᱟᱠᱟ ᱫᱚ ᱥᱟᱛ ᱴᱟᱠᱟ ᱞᱟᱜᱟᱜ ᱜᱮᱭᱟ᱾ ᱟᱨ ᱢᱟᱱᱮ ᱜᱚᱱᱚᱝ ᱢᱤᱦᱩᱸ ᱫᱚ ᱡᱮᱢᱚᱱ ᱢᱤᱫᱴᱮᱱ ᱜᱮ ᱞᱟᱜᱟᱜ ᱜᱮᱭᱟ᱾
ᱚ, ᱦᱮᱸ ᱛᱚ᱾ ᱟᱞᱮᱥᱮᱫ ᱦᱚᱸ ᱜᱚᱱᱚᱝ ᱴᱟᱠᱟ ᱫᱚ ᱥᱟᱛ ᱴᱟᱠᱟ ᱜᱮᱠᱚ ᱦᱟᱛᱟᱣᱟ᱾ ᱢᱮᱱᱠᱷᱟᱱ ᱡᱟᱦᱟᱸᱭ ᱢᱤᱦᱩᱸ ᱠᱚ ᱮᱢᱚᱜᱼᱟ ᱩᱱᱠᱩ ᱫᱚ ᱵᱟᱨᱭᱟ ᱵᱟᱨᱭᱟ ᱠᱟᱛᱮᱜ ᱡᱚᱲᱟ ᱡᱚᱲᱟ ᱢᱤᱦᱩᱸ ᱠᱚ ᱮᱢᱚᱜᱼᱟ᱾ ᱢᱟᱱᱮ ᱢᱤᱫᱴᱮᱱ ᱫᱚ ᱵᱟᱭ ᱡᱚᱲᱟ ᱜᱮ᱾
ᱦᱮᱸ ᱦᱮᱸ,
ᱦᱳᱭ, ᱛᱟᱦᱚᱞᱮ ᱵᱟᱯᱞᱟ ᱨᱮ ᱪᱮᱫ ᱠᱚ ᱪᱮᱫᱠᱟ ᱨᱟᱹᱥᱠᱟᱹ ᱦᱩᱭᱩᱜ ᱜᱮᱭᱟ ᱟᱯᱮ ᱥᱮᱱ ᱪᱮᱫ ᱞᱮᱠᱟ ᱮᱱᱮᱡ ᱥᱮᱨᱮᱧ ᱟᱠᱚ?
ᱮᱱᱮᱡ ᱥᱮᱨᱮᱧ ᱫᱚ ᱵᱷᱟᱜᱮ ᱜᱮ ᱦᱳᱭᱳᱜ ᱜᱮᱭᱟ ᱪᱮᱫ ᱠᱚ ᱞᱟᱹᱭᱟ ᱩᱸᱜ ᱩ, ᱡᱮ ᱦᱤᱞᱳᱜ ᱢᱟᱱᱮ ᱵᱟᱹᱦᱩ ᱢᱟᱱᱮ ᱥᱮᱴᱮᱨᱚᱜᱼᱟᱭ ᱡᱟᱶᱟᱭ ᱚᱲᱟᱜ ᱨᱮ, ᱩᱸ ᱛᱚᱠᱷᱚᱱ ᱩᱱᱤ ᱢᱟᱱᱮ ᱫᱟᱲᱟᱢ ᱵᱟᱲᱟ ᱠᱟᱛᱮᱜ ᱛᱟᱨᱯᱚᱲᱮ ᱩᱸᱜ ᱩᱸᱻ ᱫᱟᱨᱟᱢ ᱵᱟᱲᱟ ᱠᱟᱛᱮ ᱩᱱᱠᱤᱱ ᱦᱚᱭᱛᱳ ᱡᱚᱢ ᱦᱚᱪᱚ ᱠᱤᱱᱟ ᱠᱚ, ᱤᱱᱟᱹ ᱯᱚᱲᱮ, ᱩᱸᱜ ᱦᱩᱸ, ᱤᱱᱟ ᱯᱚᱨᱮ ᱛᱮ ᱩᱸᱜ ᱯᱮᱲᱟ ᱠᱚᱠᱚ ᱛᱟᱦᱮᱱ ᱜᱮᱭᱟ ᱛᱚ ᱩᱱᱠᱩ ᱠᱚ ᱫᱟᱠᱟᱠᱚ ᱡᱚᱢ ᱵᱟᱲᱟ ᱠᱟᱛᱮᱜ ᱟᱫᱚ, ᱩᱸᱜ ᱮᱱᱮᱡᱟᱠᱚ ᱯᱮᱲᱟ ᱠᱚ ᱟᱛᱳ ᱨᱮᱱ ᱦᱚᱲ ᱠᱚ᱾ ᱦᱩᱸ, ᱟᱨ ᱡᱮᱢᱚᱱ ᱤᱭᱟᱹ ᱪᱟᱹᱰᱤ ᱠᱩᱴᱟᱹᱢ ᱦᱩᱭᱩᱜᱼᱟ ᱦᱮᱸᱥᱮ? ᱚᱱᱟ ᱫᱚ ᱚᱱᱟ ᱫᱚ ᱢᱟᱱᱮ ᱩᱸᱜ ᱛᱤᱥ ᱯᱮ ᱪᱟᱜᱼᱟ ᱢᱟᱱᱮ ᱛᱤᱨᱮᱯᱮ ᱪᱟᱞᱟᱜᱼᱟ ᱚᱱᱟ ᱫᱚ?
ᱟᱞᱮ ᱪᱟᱹᱰᱤ ᱠᱩᱴᱟᱹᱢ ᱫᱚ ᱦᱟᱸᱰᱮ ᱠᱷᱚᱡ ᱨᱩᱣᱟᱹᱲ ᱚᱠᱛᱚ ᱦᱮᱸ, ᱱᱚᱰᱮ ᱠᱷᱚᱱᱟᱜ ᱡᱚᱠᱷᱚᱱ ᱵᱟᱯ ᱢᱟᱱᱮ ᱵᱟᱯᱞᱟ ᱥᱟᱹᱛᱱᱟ ᱡᱚᱛᱚ ᱠᱤᱪᱷᱩ ᱦᱳᱭᱱᱟ, ᱛᱟᱯᱚᱨᱮ ᱡᱚᱠᱷᱚᱱ ᱡᱟᱦᱟᱸᱭ ᱠᱚᱫᱚ ᱡᱟᱦᱟᱸᱭ ᱢᱟᱱᱮ ᱤᱭᱟᱹ ᱠᱚ ᱡᱤᱭᱟᱹᱛ ᱠᱚ ᱵᱟᱨᱮᱛ ᱠᱚ ᱡᱚᱠᱷᱚᱡ ᱠᱚ ᱨᱩᱣᱟᱹᱲᱟ᱾ ᱚᱠᱚᱭ ᱠᱚᱫᱚ ᱚᱱᱠᱟᱱ ᱚᱠᱛᱚᱨᱮ ᱢᱟᱱᱮ ᱩᱱᱠᱩ ᱥᱟᱸᱶ ᱦᱚᱸ ᱠᱚ ᱨᱩᱣᱟᱹᱲ ᱛᱚᱨᱟᱜ ᱜᱮᱭᱟ ᱟᱨ ᱵᱟᱝᱠᱷᱟᱡ, ᱛᱚ ᱚᱱᱟ, ᱚᱱᱟ ᱠᱤᱪᱷᱩ ᱜᱟᱱ ᱯᱚᱨᱮ ᱢᱟᱱᱮ ᱵᱟᱨ ᱯᱮ ᱜᱷᱚᱱᱴᱟ ᱯᱚᱨᱮ ᱡᱟᱦᱟᱸᱭ ᱡᱩᱫᱤ ᱦᱚᱭᱛᱳ ᱡᱤᱣᱮᱫ ᱵᱟᱨᱮᱫ, ᱥᱮᱛᱟᱜ ᱠᱚ ᱵᱤᱫᱟᱹᱭᱮᱱᱟ ᱛᱟᱦᱚᱞᱮ, ᱵᱟᱨ ᱯᱮ ᱜᱷᱚᱱᱴᱟ ᱯᱚᱨᱮ ᱠᱚ ᱵᱤᱫᱟᱹᱭᱚᱜᱼᱟ ᱵᱟᱝᱠᱷᱟᱱ ᱫᱚ ᱡᱩᱫᱤ ᱟᱹᱭᱩᱵ ᱜᱮᱠᱚ ᱵᱤᱫᱟᱹᱭᱚᱜᱼᱟ ᱛᱟᱦᱚᱞᱮ ᱡᱟᱦᱟᱸᱭ ᱪᱟᱹᱰᱤ ᱠᱩᱴᱟᱹᱢ ᱠᱤᱱ ᱪᱟᱞᱟᱜᱼᱟ ᱩᱱᱠᱤᱱ ᱫᱚ, ᱥᱮᱛᱟᱜ ᱵᱮᱲᱟ ᱠᱤᱱ ᱥᱮᱱᱚᱜᱼᱟ,
ᱟᱪᱪᱷᱟ,
ᱟᱯᱮ ᱥᱮᱫ ᱪᱟᱹᱰᱤ ᱠᱩᱴᱟᱹᱢ ᱨᱮᱱᱟᱜ ᱱᱤᱭᱚᱢ ᱠᱚᱫᱚ ᱛᱟᱦᱚᱞᱮ ᱚᱠᱟ ᱞᱮᱠᱟ?
ᱟᱞᱮ ᱥᱮᱱᱟᱜ ᱪᱟᱹᱰᱤ ᱠᱩᱴᱟᱹᱢ ᱨᱮᱭᱟᱜ ᱱᱤᱭᱚᱢ ᱫᱚ ᱦᱳᱭᱳᱜ ᱠᱟᱱᱟ ᱱᱚᱜ ᱚᱭ ᱛᱚ ᱩᱸ ᱵᱟᱹᱦᱩᱭ ᱥᱮᱴᱮᱨ ᱱᱟ, ᱤᱱᱟᱹ ᱤᱱᱟᱹ ᱯᱚᱨᱮ ᱟᱭᱩᱵ ᱵᱮᱲᱟ ᱫᱚ ᱡᱮᱢᱚᱱ ᱵᱟᱸᱫᱟᱯᱚᱱ ᱦᱳᱭᱳᱜᱼᱟ, ᱵᱟᱸᱫᱟ ᱯᱚᱱ ᱯᱚᱨᱮ ᱤᱱᱟᱹ ᱟᱹᱭᱩᱵ ᱵᱮᱲᱟ ᱫᱚ ᱛᱟᱦᱮᱸᱱᱟᱠᱤᱱ ᱱᱚᱰᱮ ᱜᱮ ᱛᱟᱨᱯᱚᱨ ᱟᱫᱚ ᱥᱮᱛᱟᱜ ᱵᱮᱲᱟ ᱟᱫᱚ ᱢᱟᱱᱮ ᱦᱟᱸᱰᱮ, ᱠᱤᱱ ᱪᱟᱞᱟᱜᱼᱟ ᱪᱟᱹᱰᱤ ᱠᱩᱴᱟᱹᱢ ᱞᱟᱹᱜᱤᱫ ᱛᱮ,